ᱦᱮᱞᱳ
ᱦᱟᱞᱳ
ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ ᱟᱨ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱛᱚ
ᱫᱤᱭᱮ ᱪᱮᱫ ᱞᱮᱠᱟ ᱢᱮᱱᱟᱜ ᱯᱮᱭᱟ?
ᱦᱮᱸ ᱱᱟᱯᱟᱭ ᱜᱮ ᱦᱮᱸ ᱱᱟᱯᱟᱭ ᱵᱟᱲᱟ ᱜᱮ ᱱᱤᱛᱟᱜ ᱫᱚ ᱚᱲᱟᱜ ᱠᱚᱨᱮᱜ ᱦᱮᱸ ᱟᱨ ᱟᱯᱮ ᱫᱚ ᱪᱮᱫ ᱞᱮᱠᱟ ᱢᱮᱱᱟᱜ ᱯᱮᱭᱟ ᱚᱲᱟᱜ?
ᱟᱞᱮ ᱦᱚᱸ ᱱᱟᱯᱟᱭ ᱵᱟᱲᱟ ᱜᱮ ᱮᱠᱷᱚᱱ ᱫᱚ ᱪᱟᱸᱫᱩ ᱟᱥᱩᱨ ᱵᱟᱫ ᱛᱮᱫᱚ
ᱟᱪᱪᱷᱟ ᱪᱷᱟ
ᱦᱩᱸ ᱟᱫᱚ ᱫᱤᱠᱚ ᱛᱟᱦᱞᱮ ᱪᱮᱫ ᱠᱚ ᱪᱮᱠᱟ ᱦᱩᱭᱩᱜ ᱠᱟᱱᱟ ᱦᱮᱸ ᱚᱱᱮ ᱚᱲᱟᱜ ᱠᱚᱨᱮ ᱜᱮ
ᱦᱮᱸ ᱪᱮᱠᱟ ᱫᱚ ᱦᱮᱸ ᱟᱹᱞᱤᱧ ᱦᱚᱸ ᱚᱲᱟᱜ ᱠᱚᱨᱮ ᱜᱮ ᱱᱚᱜᱼᱚᱭ ᱢᱮᱱᱟᱜ ᱞᱮ ᱟᱠᱟᱫ ᱞᱤᱸᱧᱟ
ᱟᱪᱪᱷᱟ
ᱦᱮᱸ
ᱟᱫᱚ ᱫᱟᱜ ᱡᱟᱹᱯᱩᱫ ᱫᱟᱭ ᱥᱮ ᱵᱟᱝ ᱚᱱᱛᱮ ᱫᱚ
ᱟᱞᱮ ᱥᱮᱱ ᱫᱟᱜ ᱡᱟᱹᱯᱩᱫ ᱠᱚᱫᱚ ᱵᱟᱝᱟ ᱞᱮᱠᱟ ᱜᱮ ᱱᱤᱛᱚᱜ ᱦᱩᱭᱱᱟ ᱢᱤᱫ ᱥᱚᱯᱛᱟ ᱞᱮᱠᱟ ᱜᱮ
ᱟᱪᱪᱷᱟ
ᱡᱚᱛᱚ ᱠᱷᱚᱱ ᱵᱮᱥᱤ ᱠᱚ ᱦᱩᱭᱱᱟ ᱟᱫᱚ ᱫᱟᱜ ᱡᱟᱹᱲᱤ ᱫᱚ ᱱᱚᱜᱼᱚᱭ ᱡᱟᱦᱟᱸ ᱠᱚ ᱵᱚᱸᱜᱟ ᱫᱟᱜ ᱡᱟᱦᱟᱸ ᱠᱚ ᱛᱤᱨᱯᱤ ᱵᱟᱲᱟ ᱟᱠᱚ ᱠᱚ
ᱦᱩᱸᱻ
ᱦᱮᱸ ᱱᱤᱝᱠᱟᱹ ᱫᱟᱜ ᱡᱟᱹᱲᱤ ᱵᱟᱲᱟᱭᱮᱜᱼᱟ ᱟᱫᱚ ᱚᱱᱟ ᱛᱮᱦᱚᱸ ᱟᱹᱰᱤ ᱠᱚᱥᱴᱚ ᱵᱩᱡᱷᱟᱹᱜ ᱠᱟᱱᱟ ᱚᱱᱟ ᱛᱮᱦᱚᱸ ᱵᱷᱟᱵᱽ ᱠᱚ ᱨᱟᱠᱟᱵ ᱠᱟᱱᱟ᱾ ᱟᱹᱰᱤ ᱠᱚᱥᱴᱚ ᱵᱩᱡᱷᱟᱹᱜ ᱠᱟᱱᱟ ᱛᱮᱦᱚᱸ
ᱦᱩᱸ ᱛᱟᱦᱚᱞᱮ ᱞᱚᱞᱚ ᱥᱤᱛᱩᱝ ᱫᱚ ᱪᱮᱫ ᱞᱮᱠᱟ?
ᱦᱮᱸ ᱞᱚᱞᱚ ᱥᱤᱛᱩᱝ ᱫᱚ ᱟᱹᱰᱤ ᱠᱚᱥᱴᱚ ᱵᱩᱡᱷᱟᱹᱜ ᱠᱟᱱᱟ ᱫᱚᱢᱮ ᱥᱤᱛᱩᱝ ᱠᱟᱱᱟ
ᱟᱪᱪᱷᱟ ᱢᱚᱱᱮ ᱦᱩᱭᱩᱜ ᱠᱟᱱᱟ ᱫᱟᱜ ᱞᱮᱠᱷᱟᱡ ᱵᱷᱟᱹᱜᱤ ᱦᱩᱭᱩᱜᱼᱟ ᱥᱮ
ᱦᱮᱸ ᱫᱟᱜ ᱞᱮᱠᱷᱟᱱ ᱵᱷᱟᱹᱜᱤ ᱜᱮ ᱱᱚᱣᱟ ᱥᱮᱨᱢᱟ ᱡᱟᱹᱲᱤ ᱫᱟᱜ ᱠᱚᱦᱚᱸ ᱩᱠᱩᱨ ᱵᱟᱝ ᱡᱚᱨᱚᱜ ᱠᱟᱱᱟ ᱱᱚᱜᱼᱚᱭ
ᱦᱩᱸ
ᱟᱭᱢᱟ ᱫᱤᱱ ᱦᱩᱭ ᱱᱟ
ᱦᱚᱸ ᱛᱟᱦᱚᱞᱮ ᱟᱯᱷᱚᱨ ᱠᱚᱫᱚ ᱢᱟᱱᱮ ᱨᱚᱦᱚᱭ ᱜᱟᱹᱪᱷᱤ ᱠᱚᱫᱚ ᱢᱟᱱᱮ ᱨᱚᱦᱚᱭ ᱦᱩᱭ ᱠᱟᱱᱟ ᱥᱮ ᱵᱟᱝ
ᱨᱚᱦᱚᱭ ᱠᱚᱫᱚ ᱟᱹᱣᱨᱤᱭᱟᱜᱼᱟ ᱱᱚᱜᱼᱚᱭ ᱵᱟᱝᱠᱤ ᱪᱟᱨᱟ ᱠᱚ ᱮᱢ ᱟᱠᱟᱱᱟ ᱱᱟᱦᱟᱜ
ᱟᱪᱪᱷᱟ ᱪᱷᱟ
ᱠᱚ ᱮᱢ ᱵᱟᱲᱟ ᱠᱟᱛᱮᱱ ᱟᱫᱚ ᱱᱚᱜᱼᱚᱭ ᱫᱟᱜ ᱡᱟᱹᱲᱤ ᱵᱟᱝ ᱛᱮ ᱵᱟᱝ ᱚᱰᱚᱜ ᱫᱟᱲᱮ ᱟᱠᱟᱜᱼᱟᱭ
ᱦᱩᱸ ᱫᱟᱜ ᱡᱟᱹᱲᱤ ᱛᱮᱜᱮ ᱢᱟᱱᱮ ᱤᱭᱟᱹ ᱫᱚ ᱦᱩᱭᱩᱜ ᱛᱟᱦᱮᱱᱟ ᱥᱮ ᱪᱮᱫ?
ᱦᱮᱸ ᱫᱟᱜ ᱡᱟᱹᱲᱤ ᱛᱮᱜᱮ ᱟᱞᱮ ᱫᱚ ᱱᱟᱦᱟᱸᱜ ᱨᱚᱦᱚᱭ ᱠᱚᱫᱚ ᱱᱟᱦᱟᱸᱜ,
ᱟᱪᱪᱷᱟ ᱟᱪᱪᱷᱟ
ᱟᱨ ᱵᱟᱝᱠᱮ ᱚᱱᱮ ᱡᱟᱦᱟᱸ ᱠᱚ ᱢᱮᱛᱟᱜ-ᱟ ᱨᱟᱡᱟ ᱥᱟᱞᱟ ᱦᱩᱭ ᱮᱱ ᱫᱚ,
ᱦᱩᱸ
ᱡᱟᱦᱟᱸ ᱠᱚ ᱢᱮᱛᱟᱜ-ᱟ ᱨᱟᱡᱟ ᱥᱟᱞᱟ
ᱦᱮᱸ
ᱦᱮᱸ ᱚᱱᱟ ᱢᱟᱲᱟᱝ ᱠᱚᱛᱮ ᱡᱟᱦᱟᱸᱭ ᱠᱚ ᱛᱚᱞᱟ ᱜᱚᱫ ᱠᱟᱜᱼᱟ ᱩᱱᱠᱩᱣᱟᱜ ᱦᱚᱸ ᱱᱚᱥᱴᱚ ᱜᱚᱫᱜᱼᱟ ᱡᱟᱹᱲᱤ ᱵᱟᱝ ᱠᱚᱛᱮ ᱚᱱᱟ ᱥᱤᱛᱩᱝ ᱠᱚᱛᱮ ᱡᱟ ᱚᱱᱟ ᱦᱚᱸ ᱱᱚᱥᱴᱚᱭᱮᱜᱼᱟ, ᱦᱩᱸ᱾
ᱟᱨ ᱫᱤᱭᱮ ᱢᱮᱱᱟ ᱦᱩᱲᱩ ᱢᱮᱱᱟ ᱥᱩᱫᱩ ᱦᱩᱲᱩ ᱜᱮ ᱪᱟᱥ ᱦᱩᱭᱩᱜᱼᱟ ᱥᱮ ᱩᱛᱩ ᱠᱚᱣᱟᱜ ᱦᱚᱸ?
ᱩᱛᱩ ᱠᱚᱫᱚ ᱱᱤᱛᱳ ᱫᱚ ᱦᱟᱸᱜ ᱵᱟᱞᱮ ᱪᱟᱥᱼᱟ ᱟᱞᱮ ᱫᱚ ᱱᱟᱟᱜ ᱩᱛᱩ ᱫᱚ ᱚᱱᱮ ᱡᱟ ᱥᱚᱦᱨᱟᱭ ᱵᱚᱸᱜᱟ᱾ ᱠᱚᱨᱮ ᱡᱟᱦᱟᱸ ᱦᱩᱲᱩ ᱠᱚ ᱨᱟᱠᱟᱵ ᱵᱟᱲᱟ ᱠᱟᱛᱮᱫ ᱜᱮ ᱱᱟᱜ
ᱟᱪᱪᱷᱟ ᱟᱪᱪᱷᱟ᱾
ᱦᱮᱸ᱾
ᱦᱩᱸ᱾ ᱟ ᱫᱤᱭᱮ ᱛᱟᱦᱚᱞᱮ
ᱦᱮᱸ ᱞᱟᱹᱭ ᱵᱤᱱ᱾
ᱚᱞᱚᱜ ᱯᱟᱲᱦᱟᱜ ᱫᱚ ᱪᱮᱫ ᱞᱮᱠᱟ ᱦᱩᱭ ᱟᱠᱟᱱᱟ?
ᱦᱮᱸ ᱚᱞᱚᱜ ᱯᱟᱲᱦᱟᱜ ᱠᱚᱫᱚ ᱠᱚᱢᱯᱞᱤᱴ ᱦᱩᱭᱩ ᱟᱠᱟᱱᱟ ᱢᱟᱱᱮ ᱵᱟᱨᱚ ᱫᱷᱟᱹᱨᱤᱡ ᱜᱟᱱ ᱦᱜ᱾
ᱛᱤᱱᱟᱹᱜ ᱫᱷᱟᱹᱨᱤᱡ?
ᱟ ᱴᱩᱭᱮᱞᱵᱷ ᱫᱷᱟᱹᱨᱤᱡ᱾
ᱟᱪᱪᱷᱟ ᱟᱪᱪᱷᱟ ᱟᱪᱪᱷᱟ᱾
ᱦᱩᱸ᱾
ᱟᱫᱚ ᱛᱟᱦᱚᱞᱮ ᱱᱤᱛᱚᱜ ᱫᱚ ᱪᱮᱫ ᱪᱤᱠᱟᱹ ᱪᱮᱫᱵᱮᱱ ᱪᱤᱱᱛᱟᱹᱣ ᱠᱟᱜ ᱛᱟᱦᱮᱱᱟ?
ᱦᱮᱸ ᱪᱤᱱᱛᱟᱹ ᱵᱟᱲᱟ ᱠᱚᱫᱚ ᱱᱤᱛᱚᱜ ᱦᱚᱸ ᱚᱲᱟᱜ ᱠᱚᱨᱮ ᱦᱚᱸ ᱵᱟᱹᱱᱩᱜ ᱟᱠᱟᱫ ᱠᱚᱣᱟ ᱦᱚᱲ ᱠᱚᱦᱚᱸ᱾ ᱟᱨ ᱱᱤᱛᱚᱜ ᱦᱚᱸ ᱮᱠᱞᱟ ᱦᱚᱲ ᱮᱱᱠᱷᱟᱱ ᱚᱲᱟᱜ ᱠᱚᱨᱮ ᱜᱮ ᱱᱚᱭ ᱪᱟᱥᱵᱟᱥ ᱠᱚ ᱱᱤᱛᱚᱜ ᱫᱚ ᱧᱮᱞ ᱵᱟᱲᱟᱭ ᱦᱩᱭᱩᱜ ᱠᱟᱱᱟ᱾
ᱟᱪᱪᱷᱟ᱾
ᱦᱮᱸ᱾
ᱦᱩᱸ ᱟᱫᱚ ᱡᱷᱚᱛᱚ ᱦᱚᱲᱟᱜ ᱫᱚ ᱢᱤᱫ ᱨᱚᱠᱚᱢ ᱫᱚ ᱵᱟᱝ ᱛᱟᱦᱮᱱᱟ ᱥᱮ᱾
ᱦᱮᱸ᱾
ᱟᱨ ᱚᱲᱟᱜ ᱨᱮᱦᱚᱸ ᱵᱟᱹᱱᱩᱜ ᱠᱚᱣᱟ ᱦᱚᱲ ᱚᱱᱠᱟ ᱟᱞᱮ ᱯᱮ ᱦᱚᱲ ᱜᱮᱭᱟᱞᱮ ᱥᱩᱢᱩᱝ ᱟᱫᱚ ᱚᱱᱟ ᱠᱚᱜᱮ ᱧᱮᱞ ᱵᱟᱲᱟᱭ ᱦᱩᱭᱩᱜ ᱠᱟᱱᱟ ᱠᱟᱹᱴᱤᱡ ᱪᱟᱥᱼᱵᱟᱥ ᱠᱚᱜᱮ ᱱᱮᱛᱟᱨ ᱫᱚ ᱦᱟᱸᱜ᱾
ᱟᱪᱪᱷᱟ᱾ ᱛᱟᱦᱞᱮ ᱪᱮᱫ ᱞᱮᱠᱟ ᱪᱮᱫ ᱞᱮᱠᱟ?
ᱞᱟᱹᱭ ᱟᱸᱧ ᱟᱯᱮ ᱚᱱᱛᱮ ᱫᱚ ᱪᱮᱫ ᱞᱮᱠᱟ ᱞᱟᱹᱭ ᱟᱞᱤᱧ ᱟᱯᱮ ᱚᱱᱛᱮ ᱫᱚ ᱪᱮᱫ ᱞᱮᱠᱟ ᱫᱟᱜ ᱥᱤᱛᱩᱝ ᱠᱚᱫᱚ?
ᱱᱚᱜᱼᱚᱭ ᱫᱟᱜ ᱥᱤᱛᱩᱝ ᱫᱚ ᱱᱤᱛᱚᱜ ᱫᱚ ᱢᱟᱱᱮ ᱱᱤᱛᱚᱜ ᱢᱟ ᱥᱤᱛᱩᱝ ᱟᱠᱟᱫ᱾ ᱟᱨ ᱢᱟᱱᱮ ᱥᱤᱛᱩᱝ ᱦᱚᱸ ᱥᱤᱛᱩᱝ ᱟᱠᱟᱫᱟᱭ ᱟᱨ ᱨᱤᱢᱤᱞ ᱦᱚᱸᱭ ᱨᱤᱢᱤᱞ ᱟᱠᱟᱫᱟᱭ ᱢᱟᱱᱮ ᱵᱟᱱᱟᱨ ᱜᱮ᱾
ᱟᱪᱪᱷᱟ ᱟᱪᱪᱷᱟ᱾
ᱟᱨ ᱟᱭᱩᱵ ᱟᱭᱩᱵ ᱞᱮᱱ ᱠᱷᱟᱱ ᱜᱮᱤ ᱦᱚᱭ ᱫᱟᱭ ᱛᱚ ᱱᱟᱥᱮ ᱱᱟᱥᱮ ᱫᱟᱜ ᱫᱟᱭ᱾
ᱢᱟᱱᱮ ᱦᱚᱭ ᱫᱟᱭ ᱡᱟᱹᱥᱛᱤ ᱫᱟᱜ ᱫᱟᱭ ᱠᱚᱢ᱾
ᱟᱪᱪᱷᱟ᱾ ᱟᱨ ᱟᱯᱮ ᱚᱱᱛᱮ ᱫᱚ ᱨᱚᱦᱚᱭ ᱠᱚᱫᱚ ᱦᱟᱸᱜ ᱛᱤᱱᱟᱹᱜ ᱥᱟᱺᱜᱤᱧ?
ᱨᱚᱦᱚᱭ ᱠᱚᱫᱚ ᱦᱩᱭ ᱟᱠᱟᱱ ᱜᱮᱭᱟ ᱟᱞᱮᱭᱟᱜ ᱫᱤᱥᱚᱢ ᱠᱚ ᱥᱮᱫ ᱫᱚ᱾ ᱡᱟᱜᱮ ᱢᱚᱴᱟᱢᱩᱴᱤ ᱫᱚ᱾
ᱦᱮᱸ᱾
ᱦᱮᱸ ᱛᱟᱦᱚᱞᱮ ᱜᱟᱯᱟ ᱨᱮᱱᱟᱜ ᱪᱮᱫ ᱞᱮᱠᱟ ᱥᱟᱯᱲᱟᱣ ᱦᱩᱭ ᱟᱠᱟᱱᱟ?
ᱦᱮᱸ ᱥᱟᱯᱲᱟᱣ ᱦᱩᱭ ᱟᱠᱟᱱ ᱜᱮᱭᱟ ᱟᱞᱮ ᱪᱟᱞᱟᱣ ᱦᱩᱭ ᱞᱮᱱᱟ ᱛᱟᱦᱮᱸ ᱥᱮᱛᱟᱜ ᱵᱮᱲᱟ ᱥᱮᱱ᱾ ᱟᱨ ᱱᱚᱝᱠᱟ ᱫᱚᱥᱴᱟ ᱯᱚᱨᱮ ᱢᱟ ᱫᱚᱢᱮ ᱥᱤᱛᱩᱝ ᱠᱟᱱᱟ ᱛᱚ᱾ ᱥᱮᱛᱟᱜ ᱨᱮᱜᱮ ᱪᱟᱞᱟᱣ ᱦᱩᱭ ᱞᱮᱮᱱ ᱛᱟᱦᱮᱸ ᱚᱱᱟ ᱠᱟᱹᱴᱤᱡ ᱚᱱᱟ ᱡᱟᱦᱟᱸ ᱥᱟᱨᱡᱚᱢ ᱰᱟᱹᱨᱭᱟᱜ ᱚᱱᱟ ᱟᱹᱜᱩ ᱦᱩᱭ ᱞᱮᱱ ᱛᱟᱦᱮᱸ ᱠᱟᱱᱟ ᱚᱱᱛᱮ ᱵᱩᱨᱩ ᱪᱟᱞᱟᱣ ᱦᱩᱭ ᱞᱮᱱ ᱛᱟᱦᱮᱸ ᱠᱟᱱᱟ ᱾ ᱚᱱᱟ ᱠᱚ ᱟᱹᱜᱩ ᱦᱩᱭ ᱠᱟᱛᱮᱮᱫ ᱚᱱᱟ ᱠᱚᱨᱮ ᱵᱤᱫ ᱵᱟᱲᱟ ᱦᱩᱭᱱᱟ᱾
ᱦᱩᱸ ᱟᱪᱪᱷᱟ ᱟᱪᱪᱷᱟ᱾
ᱠᱚᱨᱮ ᱡᱟᱦᱟᱸ ᱛᱤᱱᱟᱹ ᱡᱟᱦᱟᱸᱨᱮ ᱛᱷᱟᱯᱚᱱ ᱟᱠᱟᱱᱟ ᱚᱱᱟ ᱠᱟᱹᱴᱤᱡ ᱚᱲᱟᱜ ᱠᱚ ᱵᱮᱱᱟᱣ ᱟᱠᱟᱱᱟ, ᱚᱱᱟ ᱠᱚᱨᱮ ᱠᱟᱹᱴᱤᱡ ᱥᱟᱯᱷᱟ ᱥᱟᱹᱯᱷᱤ ᱵᱟᱲᱟ ᱦᱩᱭᱱᱟ᱾
ᱦᱮᱸ
ᱦᱮᱸ ᱟᱫᱚ ᱚᱱᱟᱜᱮ ᱥᱮ ᱛᱟᱜ ᱵᱮᱲᱟ ᱠᱟᱹᱴᱤᱡ ᱢᱤᱴᱤᱱ ᱠᱚ ᱫᱚᱦᱚ ᱞᱮᱱ ᱛᱟᱦᱮᱸᱜ ᱟᱫᱚ ᱚᱸᱰᱮ ᱡᱚᱛᱚ ᱦᱚᱲ ᱜᱮᱞᱮ ᱪᱟᱞᱟᱣ ᱞᱮᱱ ᱛᱟᱦᱮᱸ ᱠᱟᱱᱟᱞᱮ ᱟᱹᱛᱩ ᱡᱟᱠᱟᱛ ᱦᱚᱲ ᱜᱮ ᱱᱟᱦᱟᱜ
ᱟᱪᱪᱷᱟ ᱟᱪᱪᱷᱟ ᱦᱮᱸ ᱛᱚ ᱱᱚᱣᱟ ᱞᱚᱞᱚ ᱥᱤᱛᱩᱝ ᱩᱱᱟᱹᱜ ᱞᱚᱞᱚ ᱥᱤᱛᱩᱝ ᱨᱮᱫᱚ ᱥᱮᱛᱟᱜ ᱨᱮᱜᱮ ᱡᱚᱛᱚ ᱠᱤᱪᱷᱩ ᱥᱟᱯᱟᱣ ᱞᱮᱱᱠᱷᱟᱱ ᱫᱚ ᱵᱷᱟᱜᱤ ᱦᱩᱭᱩᱜᱼᱟ ᱥᱮ
ᱦᱮᱸ ᱦᱮᱸ ᱟᱨ ᱱᱚᱜᱼᱚᱭ ᱜᱟᱯᱟ ᱦᱟᱜ ᱥᱟᱡᱟ ᱥᱟᱯᱲᱟᱣ ᱫᱚ ᱦᱟᱸᱜ ᱡᱚᱛᱚ ᱞᱮᱠᱟ ᱜᱮ ᱥᱟᱹᱛ ᱟᱠᱟᱱᱟ ᱱᱟᱸᱜ
ᱦᱩᱸ
ᱦᱮᱸ ᱟᱫᱚ ᱟᱞᱮ ᱦᱚᱸ ᱜᱟᱯᱟ ᱦᱟᱱᱮ ᱩᱢ ᱵᱟᱲᱟ ᱠᱟᱛᱮᱫ ᱦᱟᱜ ᱡᱚᱛᱚ ᱟᱹᱛᱩ ᱡᱟᱠ ᱦᱚᱲ ᱱᱟᱦᱟᱜ ᱩᱴᱟᱹᱜ ᱟᱞᱮ ᱱᱟᱭᱠᱮ ᱚᱲᱟᱜ ᱜᱮ ᱱᱟᱜ ᱟᱞᱮ ᱫᱚ ᱱᱟᱭᱠᱮ ᱜᱮ ᱦᱟᱸᱜ ᱞᱮ ᱵᱚᱸᱜᱟ ᱦᱚᱪᱚᱭᱮᱭᱟ
ᱟᱪᱪᱷᱟ ᱟᱪᱪᱷᱟ
ᱦᱮᱸ ᱟᱫᱚ ᱱᱚᱝᱠᱟ ᱟᱵᱚ ᱫᱚ ᱠᱟᱹᱯᱤ ᱠᱚ ᱵᱟᱝᱠᱤ ᱟᱸᱜ ᱠᱚ ᱚᱱᱠᱟ ᱛᱟᱨᱣᱟᱲᱤ ᱠᱚ ᱥᱟᱵ ᱵᱟᱲᱟ ᱛᱮ ᱥᱟᱯᱟᱵ ᱠᱚ ᱤᱫᱤ ᱠᱟᱛᱮ ᱱᱟᱜ ᱪᱟᱞᱟᱜ ᱦᱩᱭᱩᱜᱼᱟ ᱟᱨ ᱱᱚᱝ ᱠᱟ ᱚᱸᱰᱮ ᱫᱟᱨᱟᱢ ᱫᱟᱜ ᱤᱫᱤᱭ ᱦᱩᱭᱩᱜᱼᱟ ᱱᱟᱭᱠᱮ ᱱᱟᱜ ᱦᱮᱸ ᱵᱚᱸᱜᱟ ᱵᱩᱨᱩ ᱦᱩᱭ ᱠᱟᱛᱮᱜ ᱡᱟᱦᱟᱸ ᱠᱤᱱ ᱵᱟᱦᱟ ᱢᱟᱞᱟ ᱠᱚ ᱟᱨᱟ ᱵᱟᱲᱟ ᱠᱟᱛᱮᱫ ᱟᱨ ᱚᱱᱠᱟ ᱜᱮ ᱨᱩᱣᱟᱹᱲ ᱦᱩᱭᱩᱜᱼᱟ ᱦᱮᱸ
ᱟᱨ ᱟᱯᱮ ᱚᱱᱛᱮ ᱫᱚ ᱪᱮᱫ ᱞᱮᱠᱟ ᱠᱚ ᱢᱟᱱᱟᱣᱟ
ᱟᱞᱮ ᱥᱮᱱ ᱢᱟᱱᱟᱣ ᱫᱚ ᱵᱷᱟᱜᱤ ᱜᱮ ᱢᱟᱱᱟᱣ ᱛᱟᱦᱮᱱᱟᱠᱚ ᱦᱚᱲ ᱦᱚᱸ ᱫᱚ ᱟᱹᱰᱤ ᱟᱹᱰᱤ ᱜᱮ ᱦᱩᱭᱩᱜ ᱛᱟᱦᱮᱱᱟᱠᱚ
ᱟᱪᱪᱷᱟ
ᱦᱩᱸ ᱦᱮᱸ ᱟᱹᱰᱤ ᱢᱚᱸᱡᱽ ᱜᱮ ᱮᱱᱮᱡ ᱥᱮᱨᱤᱧ ᱠᱚ ᱦᱩᱭᱩᱜᱼᱟ
ᱟᱪᱪᱷᱟ ᱟᱪᱪᱷᱟ
ᱟᱨ ᱛᱟᱦᱞᱮ ᱚᱯᱮ ᱥᱮ ᱫᱚ ᱢᱟᱱᱮ
ᱤᱱᱟᱹ ᱦᱤᱞᱟᱹᱜ ᱜᱮ ᱦᱩᱭᱩᱜᱼᱟ ᱠᱤ ᱛᱟᱨ ᱫᱚᱥᱟᱨ ᱦᱤᱞᱟᱹᱜ ᱦᱩᱭᱩᱜᱼᱟ
ᱪᱤᱜ ᱮᱱᱮᱡ ᱥᱮᱨᱮᱧ ᱠᱚᱫᱚ ᱫᱚᱥᱟᱨ ᱫᱤᱱ
ᱦᱮᱸ ᱚᱱᱟᱜᱮ ᱱᱟᱯᱟᱭᱟ᱾
ᱦᱮᱸ ᱥᱮᱫᱤᱱ ᱫᱚ ᱟᱵᱚ ᱟᱜ ᱫᱚ ᱨᱟᱹᱥᱠᱟᱹ ᱫᱤᱱ ᱫᱚ ᱵᱟᱝ ᱠᱟᱱᱟ ᱥᱮ
ᱵᱟᱝ ᱠᱟᱱᱟ ᱦᱮᱸ ᱦᱮᱸ
ᱦᱩᱸ
ᱦᱩᱸ ᱡᱮ ᱵᱟᱦᱟ ᱥᱮ ᱥᱚᱦᱚᱨᱟᱭ ᱠᱚᱦᱚ ᱵᱟᱝ ᱠᱟᱱᱟ ᱡᱮ ᱤᱱᱟ ᱦᱤᱞᱟᱹᱜ ᱜᱮ ᱨᱟᱹᱥᱠᱟᱹᱭ ᱦᱩᱭᱩᱜᱼᱟ ᱚᱱᱟ ᱫᱚ ᱵᱟᱝ ᱠᱟᱱᱟ
ᱦᱩᱸ ᱦᱩᱸ
ᱡᱟᱸᱦᱟᱱᱟᱜ ᱞᱟᱹᱜ ᱤᱱᱟ ᱛᱮ ᱫᱚ ᱵᱟᱝ ᱮ ᱤᱱᱟᱹᱦᱤᱞᱟᱹᱜ ᱫᱤᱱ ᱫᱚ ᱦᱟᱸᱜ ᱡᱟᱦᱟᱸ ᱠᱚ ᱢᱟᱭᱟᱢ ᱠᱚ ᱞᱤᱸᱡᱤ ᱵᱟᱲᱟ ᱠᱟᱱᱟ ᱫᱩᱠ ᱵᱮᱯᱟᱨ ᱠᱟᱱᱟ ᱤᱱᱟᱹᱦᱤᱞᱳᱜ ᱫᱚ ᱨᱟᱹᱥᱠᱟᱹ ᱩᱪᱤᱛ ᱫᱚ ᱵᱟᱝ ᱠᱟᱱᱟ
ᱟᱪᱪᱷᱟ ᱦᱮᱸ ᱦᱮᱸ
ᱦᱮᱸ ᱛᱟᱨ ᱫᱥᱟᱨ ᱦᱤᱞᱳᱜ ᱡᱟᱦᱟᱸ ᱪᱤᱠᱟᱹᱭᱟᱢ ᱡᱟᱦᱟᱸ ᱪᱤᱠᱟ ᱦᱩᱭᱩᱜ-ᱟ ᱪᱤᱠᱟᱹ ᱯᱨᱳᱜᱨᱟᱢ ᱦᱩᱭᱩᱜᱼᱟ ᱵᱟᱝᱠᱤ ᱡᱟᱦᱟᱸᱱᱟᱜ ᱯᱟᱛᱟ ᱠᱚᱫᱚ ᱚᱱᱟ ᱫᱚ ᱴᱷᱤᱠ ᱜᱮᱭᱟ ᱚᱱᱟ ᱫᱚ ᱛᱟᱨ ᱫᱚᱥᱟᱨ ᱦᱤᱞᱟᱹᱜ ᱫᱚ, ᱦᱮᱸ
ᱦᱩᱸ
ᱦᱮᱸ ᱟᱞᱮ ᱚᱱᱛᱮ ᱫᱚ ᱦᱚᱸ ᱚᱱᱠᱟ ᱜᱮ ᱛᱟᱨ ᱫᱚᱥᱟᱨ ᱦᱤᱞᱳᱜ ᱜᱮ ᱫᱚᱦᱚ ᱠᱟᱱᱟ ᱡᱟᱦᱟᱱᱟᱜ ᱚ ᱫᱚ ᱵᱚᱞ ᱠᱷᱮᱞᱳᱸᱰ ᱜᱮ ᱫᱚᱦᱚ ᱠᱟᱱᱟ ᱡᱟᱦᱟᱸᱱᱟᱜ ᱠᱚᱫᱚ ᱵᱟᱝ ᱦᱟᱱᱟᱜ
ᱦᱩᱸ ᱟᱞᱮ ᱥᱮᱫ ᱫᱚ ᱢᱟᱱᱮ ᱵᱚᱞ ᱠᱷᱮᱞᱟᱣ ᱫᱚ ᱦᱩᱭ ᱵᱟᱲᱟᱭᱱᱟ ᱚᱱᱟ ᱠᱚᱫᱚ
ᱟᱪᱪᱷᱟ
ᱦᱩᱸ ᱚᱱᱮ ᱞᱟᱦᱟ ᱨᱤᱜᱮ ᱦᱩᱭᱳᱮᱱ ᱛᱟᱞᱮᱭᱟ ᱵᱚᱞ ᱠᱷᱮᱞᱟ ᱠᱨᱤᱠᱮᱴ ᱠᱷᱮᱞᱟ ᱠᱚ ᱫᱚ
ᱦᱸ
ᱦᱩᱸ ᱟᱨ ᱟᱯᱮ ᱚᱱᱟ ᱠᱚᱨᱮ ᱫᱚ ᱜᱚᱴᱟ ᱠᱚ ᱵᱚᱸᱜᱟᱭᱟ ᱥᱮ ᱟᱯᱮ ᱚᱱᱟ ᱠᱚᱨᱮ ᱟᱯᱮ ᱮᱸᱰᱮ ᱜᱮᱠᱚ ᱵᱚᱸᱜᱟᱭᱟ
ᱢᱚᱱᱮ ᱜᱚᱴᱟ ᱜᱮ
ᱜᱚᱴᱟ ᱜᱮ ᱵᱟᱝ
ᱦᱮᱸ
ᱦᱮᱸ ᱚᱱᱟ ᱫᱚ ᱵᱚᱸᱜᱟ ᱡᱤᱱᱤᱥ ᱠᱟᱱ ᱜᱮᱭᱟ ᱵᱚᱸᱜᱟ ᱵᱩᱨᱩ ᱟᱠᱤ ᱵᱟᱝ
ᱦᱮᱸ ᱦᱮᱸ ᱦᱮᱸ
ᱦᱮᱸ ᱟᱨ ᱱᱤᱛᱚᱜ ᱠᱷᱚᱱᱜᱮ ᱡᱩᱫᱤ ᱵᱚᱱ ᱥᱟᱯᱲᱟᱣᱭᱟᱜ ᱭᱟ ᱮᱱᱠᱷᱟᱱ ᱟᱜᱟᱢ ᱫᱤᱱ ᱨᱮ ᱜᱤᱫᱽᱨᱟᱹ ᱠᱚᱠᱚ ᱧᱮᱞ ᱥᱮᱬᱟᱭᱟ ᱠᱚ ᱩᱱᱠᱩ ᱠᱚ ᱚᱱᱠ ᱜᱮ ᱥᱮᱬᱟ ᱪᱮᱫ ᱠᱚ ᱚᱱᱠᱟ ᱠᱚ ᱟᱵᱚ ᱞᱮᱠᱟ ᱠᱚ ᱵᱮᱵᱚᱦᱟᱨᱟᱠᱚ
ᱮ ᱡᱮᱢᱱᱤ ᱟᱵᱚ ᱱᱤᱛᱚᱜ ᱩᱱᱠᱩ ᱟᱵᱚ ᱥᱮᱨᱣᱟ ᱠᱚᱣᱟᱵᱚᱱ ᱩᱱᱠᱩ ᱚᱱᱠᱟᱜ ᱡᱮᱫ ᱠᱚᱥ
ᱦᱮᱸ
ᱦᱮᱸ
ᱟᱵᱚ ᱦᱚᱸ ᱡᱩᱫᱤ ᱵᱟᱵᱚ ᱵᱚᱸᱜᱟ ᱵᱩᱨᱩᱭᱟ ᱩᱱᱠᱩ ᱦᱚᱸ ᱟᱞᱮᱭᱟ ᱠᱚ ᱪᱮᱫ ᱟᱠᱚ ᱠᱟᱱᱟ ᱚᱱᱟ ᱠᱚ
ᱦᱮᱸ ᱩᱱᱠᱩ ᱦᱚᱸ ᱵᱟᱠᱚ ᱵᱩᱡ ᱛᱚᱠᱷᱚᱱ
ᱦᱮᱸ
ᱵᱚᱱ ᱥᱮᱬᱟ ᱟᱠ ᱠᱚᱣᱟ ᱚᱱᱠᱟ ᱜᱮᱛᱚ ᱩᱱᱠᱩ ᱥᱮᱬᱟᱭ ᱠᱚ ᱥᱮᱬᱟᱭ ᱠᱚ
ᱦᱮᱸ ᱡᱮᱢᱚᱱ ᱟᱵᱚᱣᱟᱜ ᱦᱟᱹᱠᱩ ᱦᱚᱸ ᱚᱱᱠᱟᱜᱮ
ᱦᱩᱸ
ᱦᱮᱸ
ᱩᱱᱠᱩ ᱠᱟᱹᱴᱤᱡ ᱠᱟᱹᱴᱤᱡ ᱜᱤᱫᱽᱨᱟᱹ ᱫᱚ ᱟᱵᱩ ᱴᱷᱮᱱ ᱠᱟᱛᱮ ᱧᱮᱞ ᱠᱟᱛᱮᱫ ᱫᱚ ᱪᱮᱫ ᱠᱚ
ᱦᱮᱸ ᱟᱵᱚ ᱡᱟᱦᱟᱸᱠᱟ ᱵᱚᱱ ᱧᱮᱞ ᱦᱟᱨᱟ ᱟᱠᱟᱜᱼᱟ ᱵᱚᱱ
ᱦᱮᱸ
ᱟᱠᱚ ᱦᱚᱸ ᱚᱱᱠᱟ ᱜᱮᱠᱚ ᱧᱮᱞ ᱥᱮᱬᱟᱭᱟᱠᱚ ᱟᱜᱟᱢ ᱫᱤᱱ ᱞᱮᱠᱟ ᱟᱠᱚ ᱦᱚᱸ ᱚᱱᱠᱟ ᱜᱮᱠᱚ ᱵᱮᱱᱟᱣᱟ ᱟᱠᱚ ᱵᱚᱸᱜᱟᱭᱟᱠᱚ ᱵᱩᱨᱩᱭᱟᱠᱚ ᱦᱮᱸ
ᱦ ᱦ
ᱟᱫᱚ ᱟᱯᱮ ᱚᱱᱟ ᱠᱚᱫᱚ ᱪᱮᱫ ᱞᱮᱠᱟ ᱠᱚ ᱵᱚᱸᱜᱟ ᱵᱩᱨᱩᱭᱟ ᱚᱱᱛᱮ ᱫᱚ ᱦᱟᱸᱜ
ᱵᱚᱸᱜᱟ ᱵᱩᱨᱩ ᱫᱚ ᱚᱱᱮ ᱜᱟᱯᱟ ᱥᱮᱛᱟᱜ ᱥᱮᱫ ᱵᱷᱳᱨ ᱵᱷᱳᱨ ᱥᱮᱫ ᱤᱭᱟᱹ ᱯᱟᱭᱨᱟ ᱥᱟᱯᱟ ᱠᱟᱛᱮ
ᱦᱮᱸ ᱦᱮᱸ
ᱩᱱᱩᱢ ᱵᱟᱲᱟ ᱠᱟᱛᱮᱜ ᱦᱩᱸ
ᱦᱮᱸ
ᱢᱟᱺᱡᱷᱤ ᱦᱟᱲᱟᱢ ᱛᱟᱠᱤᱱ ᱵᱚᱸᱜᱟ ᱞᱟᱦᱟ ᱟᱠᱤ
ᱦᱮᱸ ᱦᱮᱸ
ᱛᱟᱨᱯᱚᱨᱮ ᱡᱟᱦᱱᱟᱜ ᱦᱩᱭᱩᱜᱼᱟ
ᱦᱮᱸ
ᱛᱟᱯᱚᱨᱮ ᱢᱤᱥᱤᱞ ᱩᱰᱩᱠᱚᱜ ᱦᱩᱭᱩᱜᱼᱟ ᱟᱯᱮ ᱫᱚ ᱢᱤᱥᱤᱞ ᱫᱚ ᱩᱰᱩᱠᱚᱜ ᱜᱮᱯ ᱥᱮ ᱵᱟᱝ
ᱪᱮᱫ ᱞᱮᱠᱟ
ᱢᱟᱱᱮ ᱢᱤᱪᱤᱞ
ᱦᱚ ᱢᱤᱪᱤᱞ ᱨᱮᱞᱤ
ᱦᱮᱸ ᱦᱮᱸ
ᱦᱮᱸ ᱩᱰᱩᱠ ᱜᱮᱞᱮ ᱟᱹᱛᱩ ᱟᱹᱛᱩ ᱜᱮ ᱦᱟᱜ
ᱟᱪᱪᱷᱟ ᱟᱪᱪᱷᱟ
ᱦᱮᱸ ᱚᱱᱟ ᱥᱟᱶᱛᱮ ᱚᱸᱰᱮ ᱜᱮᱞᱮ ᱩᱴᱷᱟᱹᱜᱼᱟᱱᱟ ᱤᱱᱟᱹ ᱯᱚᱨᱮ ᱫᱚ
ᱝᱠᱟ ᱛᱮᱜᱮ ᱞᱩᱴᱷᱟᱹᱼᱟ ᱟᱹᱪᱩᱨ ᱟᱹᱪᱩᱨ ᱛᱮᱞᱮ ᱪᱟᱞᱟ ᱟ ᱤᱱᱟ ᱯᱚᱨ ᱚᱸᱰᱞᱮ ᱡᱟᱞᱟᱜᱼᱟᱞᱮ ᱡᱟᱦᱟᱸ ᱞᱮ ᱛᱷᱟᱯᱚᱱ ᱠᱟᱱᱟ ᱠᱤᱱ ᱚᱸᱰᱮ ᱞᱩᱴᱼᱼ ᱤᱱᱟᱹ ᱯᱚᱨᱮ ᱵᱚᱸᱜᱟ ᱵᱩᱨᱩ ᱠᱟᱛᱮᱱ ᱤᱱᱟᱹ ᱯᱚᱨᱮ ᱟᱫᱚᱞᱮ ᱦᱤᱡᱩᱜᱼᱟ ᱚᱱᱠᱟ ᱜᱮ ᱟᱨᱦᱚ᱾
ᱦᱮᱸ᱾
ᱟᱺ ᱱᱩᱢ, ᱩᱱᱩᱢ ᱵᱟᱲᱟ ᱫᱚ ᱦᱩᱭᱮᱱᱟ?
ᱦᱮᱸ ᱦᱩᱭ ᱵᱟᱲᱟ ᱟᱠᱟᱱ ᱱᱟᱝ ᱥᱮᱛᱟᱜ ᱨᱮᱜᱮ ᱚᱱᱛᱮ ᱠᱷᱚᱱ ᱦᱮᱡ ᱵᱟᱲᱟ ᱠᱟᱛᱮᱫ ᱜᱮ᱾
ᱟᱪᱪᱷᱟ ᱟᱪᱪᱷᱟ, ᱟ ᱛᱟᱦᱞᱮ ᱠᱤ ᱡᱚᱢ ᱵᱟᱲᱟ ᱫᱚ ᱦᱩᱭᱱᱟ?
ᱦᱮᱸ ᱡᱚᱢ ᱵᱟᱲᱟ ᱦᱚᱸ ᱛᱤᱠᱤᱱᱱᱟᱜ ᱫᱚ ᱦᱩᱭ ᱜᱚᱫ ᱮᱱᱟ᱾
ᱟᱪᱪᱷᱟ ᱟᱪᱪᱷᱟ᱾
ᱟᱪᱪᱷᱟ ᱜᱚᱝᱠᱮ ᱞᱟᱹᱭ ᱞᱤᱧ ᱯᱟᱞᱮ ᱚᱠᱛᱚ ᱠᱚ ᱦᱩᱭᱡᱟᱣᱨᱟᱜ ᱠᱟᱱᱟ ᱛᱚᱵᱮ ᱮᱱᱠᱟ ᱜᱮᱞᱟᱝ ᱨᱚᱯᱼᱼ
ᱟᱪᱪᱷᱟ᱾
ᱦᱮᱸ, ᱢᱟ ᱛᱚᱵᱮ ᱡᱚᱦᱟᱨ ᱜᱮ᱾
ᱦᱩᱸ ᱡᱚᱦᱟᱨ ᱜᱮ᱾